ᱦᱮᱞᱳ᱾
ᱦᱮᱸ ᱡᱚᱦᱟᱨ ᱜᱮ ᱫᱟᱹᱭ ᱡᱚᱦᱟᱨ ᱜᱮ᱾
ᱦᱮᱸ ᱡᱚᱦᱟᱨ ᱜᱮ, ᱪᱮᱫ ᱞᱮᱠᱟ ᱱᱟᱯᱟᱭ ᱜᱮ ᱟᱸᱡᱚᱢᱚᱜ ᱠᱟᱱᱟ ᱥᱮ ᱨᱚᱨ ᱠᱳ?
ᱨᱚᱲ ᱠᱚᱫᱚ ᱦᱟᱸᱜ ᱱᱟᱯᱟᱭ ᱜᱮᱞᱤᱧ ᱟᱸᱡᱚᱢᱮᱫᱼᱟ᱾ ᱟᱫᱚ ᱠᱟᱹᱡ ᱥᱚ ᱥᱚ ᱞᱤᱧ ᱟᱸᱡᱚᱢᱮᱫᱟ, ᱟᱫᱚ ᱱᱟᱥᱮᱱᱟᱜ ᱯᱷᱟᱸᱠᱟ ᱡᱟᱭᱜᱟ ᱧᱚᱜ ᱨᱮ ᱪᱟᱞᱟᱜ ᱵᱮᱱ ᱢᱟᱱᱮ ᱞᱟᱹᱠᱛᱤᱭᱟᱱ ᱠᱩᱠᱞᱤ ᱠᱚ ᱵᱚ ᱫᱚᱦᱚᱭᱟ ᱥᱮ ᱦᱟᱸᱜ ᱥᱮ ᱱᱚᱣᱟ ᱛᱟᱞᱟ ᱨᱮᱫᱚ ᱦᱟᱸᱜ, ᱢᱟᱱᱮ ᱱᱟᱯᱟᱭ ᱧᱚᱜ ᱨᱚᱲᱜ ᱜᱮ ᱵᱷᱟᱹᱜᱤᱭᱟ᱾
ᱚᱱᱟ ᱢᱟᱞᱮᱧ ᱵᱩᱡᱽ ᱫᱟᱲᱮᱭᱟᱜ ᱠᱟᱱᱟ, ᱟᱫᱚ ᱟᱹᱛᱩ ᱚᱲᱟᱜ ᱨᱮᱫᱚ ᱱᱤᱛᱚᱜ ᱟᱨ ᱫᱟᱜ, ᱡᱟᱹᱯᱩᱫ ᱫᱚᱢᱮ᱾ ᱮᱸ ᱨᱮᱴᱚ ᱠᱚᱦᱚᱸ ᱠᱚ ᱨᱟᱜ ᱮᱼᱟ, ᱟᱫᱚ ᱜᱚᱴᱟ ᱜᱮ ᱦᱟᱸᱜ ᱚᱱᱠᱟᱜ ᱜᱮ᱾ ᱟᱫᱚ ᱪᱮᱥᱴᱟ ᱦᱩᱭᱩᱜ ᱠᱟᱱᱟ᱾ ᱢᱟᱱᱮ ᱚᱱᱠᱟ ᱵᱟᱝ ᱟᱸᱡᱚᱢᱚᱜ, ᱟᱨ ᱡᱟᱦᱟᱱᱟᱜ ᱚᱱᱮ ᱚᱱᱠᱟᱱ ᱡᱟᱭᱜᱟ ᱨᱮ᱾
ᱦᱳᱭᱛᱚ, ᱟᱫᱚ ᱟᱯᱮᱥᱮᱱ ᱫᱚ ᱨᱚᱴᱮ ᱫᱚ ᱦᱟᱸᱜ ᱢᱟᱱᱮ ᱚᱠᱟ ᱞᱮᱠᱟᱱ ᱨᱚᱴᱮ ᱠᱚ ᱢᱮᱱᱟᱜ ᱠᱚᱣᱟ? ᱡᱮᱢᱚᱱ ᱦᱟᱸᱜ ᱢᱤᱫ ᱫᱷᱚᱨᱚᱱ ᱨᱮᱱ ᱵᱚᱱ ᱢᱮᱛᱟ ᱠᱚᱣᱟ ᱵᱟᱹᱨᱩᱰᱟᱝ ᱛᱟᱯᱚᱨᱮ ᱯᱚᱠᱚᱜ ᱨᱚᱴᱮ ᱫᱟᱨᱮ ᱨᱚᱴᱮ ᱟᱫᱚ ᱚᱠᱟ ᱞᱮᱠᱟᱱ ᱠᱚᱠᱚ ᱤᱭᱟᱹᱭᱟ? ᱢᱮᱱᱟᱜ ᱠᱚᱣᱟ ᱟᱯᱮᱴᱷᱮᱱ ᱫᱚ ᱡᱟᱹᱥᱛᱤ ᱟᱨᱠᱤ
ᱱᱤᱛᱚᱜ ᱫᱚᱦᱟᱜ ᱢᱟᱱᱮ ᱵᱟᱨᱩᱰᱟᱝ ᱦᱚᱸ ᱢᱮᱱᱟᱜ ᱠᱚᱣᱟ ᱟᱫᱚ ᱱᱤᱛᱚᱜ ᱫᱚ ᱩᱱᱠᱩ ᱫᱟᱜ ᱨᱮᱯᱮ ᱡᱟᱦᱟᱸᱭ ᱥᱤᱸᱜᱟᱹᱲ ᱥᱟᱶᱛᱮ ᱫᱟᱜ ᱢᱟᱱᱮ ᱡᱟᱹᱯᱩᱫ ᱫᱤᱱ। ᱠᱚᱨᱟᱠ ᱫᱚ ᱩᱱᱠᱩ ᱜᱮᱦᱟᱜ ᱡᱟᱹᱥᱛᱤ ᱫᱚ ᱟᱫᱚ ᱪᱮᱫ ᱞᱮᱠᱟ ᱢᱮᱱᱟᱜ ᱵᱟᱲᱟ ᱯᱮᱭᱟ?
ᱟᱞᱮ ᱫᱚ ᱦᱟᱸᱜ ᱱᱤᱛᱚᱜ ᱢᱟ ᱦᱟᱸᱜ ᱱᱟᱯᱟᱭ ᱜᱮ ᱢᱮᱱᱟᱜ ᱞᱮᱭᱟ ᱟᱫᱚ ᱟᱹᱞᱤᱧ ᱜᱮ ᱦᱟᱸᱜ ᱱᱟᱥᱮᱱᱟᱜ ᱛᱮᱦᱮᱧ ᱫᱚ ᱚᱜ ᱚ ᱦᱚᱲᱢᱚ ᱠᱚᱦᱚᱸ ᱚᱥᱩᱵᱤᱫᱟ ᱜᱤᱞᱤᱧ ᱵᱩᱡᱷᱟᱹᱣᱮᱫᱼᱟ ᱟᱫᱚ ᱟᱯᱟᱫᱟᱛᱚ ᱱᱤᱛᱚᱜ ᱦᱟᱜ ᱴᱷᱤᱠ ᱜᱮᱞᱤᱧ ᱵᱩᱡᱷᱟᱹᱣᱮᱫᱼᱟ ᱟᱫᱚ ᱦᱚᱲᱢᱚ ᱡᱤᱣᱤ ᱦᱚᱸ ᱱᱟᱯᱟᱭ ᱫᱚᱦᱚ ᱞᱟᱹᱠᱛᱤ ᱠᱟᱱᱟ ᱟᱫᱚ ᱟᱵᱮᱱ ᱜᱮ ᱚᱠᱟ ᱞᱮᱠᱟ ᱦᱚᱲᱢᱚ ᱡᱤᱣᱤ ᱠᱚ ᱢᱮᱱᱟᱜ ᱛᱟᱵᱮᱱᱟ ᱛᱟᱯᱚᱨᱮ ᱚᱲᱟᱜ ᱦᱚᱲ? ᱳ ᱠᱟ ᱞᱮᱠᱟ
ᱦᱮᱸ ᱱᱤᱛᱳ ᱫᱚ ᱟᱞᱮ ᱦᱚᱸ ᱡᱚᱛᱚᱜᱮᱞᱮ ᱱᱟᱯᱟᱭ ᱜᱮᱭᱟ ᱟᱫᱚ ᱚᱲᱟᱜ ᱦᱚᱲ ᱠᱚᱦᱚᱸ ᱦᱟᱸᱜ ᱱᱤᱛᱚᱜ ᱫᱚ ᱟᱨ ᱡᱚᱛᱚ ᱜᱮ ᱪᱟᱸᱫᱳ ᱵᱚᱸᱜᱟ ᱟᱜ ᱫᱟᱭᱟ ᱫᱩᱞᱟᱹᱲ ᱛᱮ ᱡᱚᱛᱚ ᱦᱚᱲᱜᱮ ᱱᱟᱯᱟᱭ ᱜᱮ ᱢᱮᱱᱟᱜ ᱞᱮᱭᱟ ᱟᱫᱚ ᱟᱹᱵᱤᱱ ᱦᱚᱭᱩᱜ ᱨᱤᱠᱟᱹᱭ ᱜᱮᱭᱟᱞᱤᱧ ᱡᱮ ᱱᱚᱜ ᱦᱚᱴᱟᱛ ᱦᱟᱴᱟᱛ ᱫᱟᱜ ᱡᱟᱹᱯᱩᱫ ᱥᱤᱛᱩᱝ ᱜᱚᱨᱚᱢ ᱵᱩᱡᱷᱟᱹᱜ ᱞᱟᱸᱜᱟᱛᱮ ᱵᱷᱟᱜᱮ ᱵᱟᱝ ᱵᱩᱡᱷᱟᱹᱜ ᱠᱟᱱᱟ।
ᱦᱳᱭ ᱦᱳᱭ
ᱟᱨ ᱪᱮᱫ ᱠᱚᱯᱮ ᱪᱤᱠᱟᱹᱭᱮᱫᱼᱟ ᱱᱤᱛᱚᱜ?
ᱟᱨ ᱱᱤᱛᱚᱜ ᱦᱟᱸᱜ ᱚᱱᱠᱟ ᱞᱮᱠᱟ ᱫᱚ ᱦᱟᱸᱜ ᱪᱮᱫ ᱦᱚᱸ ᱵᱟᱞᱮ ᱪᱤᱠᱟᱹᱭᱮᱫᱼᱟ ᱢᱟᱱᱮ ᱚᱲᱟᱜ ᱠᱚᱨᱮᱜ ᱜᱮ ᱢᱮᱱᱟᱜ ᱞᱮᱭᱟ ᱟᱫᱚ ᱡᱟᱹᱯᱩᱫ ᱵᱟᱲᱟ ᱠᱮᱫ ᱛᱮ ᱟᱫᱚ ᱚᱲᱟᱜ ᱠᱚᱨᱮᱜ ᱜᱮ ᱢᱮᱱᱟᱜ ᱞᱮᱭᱟ ᱟᱭᱳ ᱛᱟᱠᱚ ᱠᱚᱫᱚ ᱠᱚ ᱠᱟᱹᱢᱤ ᱵᱟᱲᱟᱭᱮᱜ-ᱟᱭ ᱤᱥᱤᱱ ᱵᱟᱲᱟᱭᱮᱜᱼᱟ ᱠᱚ ᱟᱫᱚ ᱟᱹᱞᱤᱧ ᱜᱚᱫᱚᱞᱤᱧ ᱚᱞ ᱵᱟᱲᱟᱭᱮᱫ ᱛᱟᱦᱮᱱᱟᱜ ᱟᱫᱚ ᱟᱵᱮᱱ ᱠᱚᱫᱚ ᱚᱞ ᱵᱟᱲᱟᱭᱮᱜᱼᱟ ᱵᱮᱱ ᱥᱮ ᱵᱟᱝ ᱟᱨ ᱪᱮᱫ ᱠᱚᱵᱮᱱ ᱪᱤᱠᱟᱹᱭᱮᱜᱼᱟ ᱱᱤᱛᱚᱜ ᱫᱚ?
ᱦᱮᱸ ᱟᱫᱚ ᱱᱤᱛᱚᱜ ᱢᱟᱦᱟᱜ ᱟᱫᱚ ᱤᱭᱟᱹ ᱚᱞᱚᱜ ᱡᱤᱭᱚᱱ ᱛᱚ ᱚᱞᱚᱜ ᱯᱟᱲᱦᱟᱣ ᱢᱟ ᱢᱮᱱᱟᱜ ᱜᱮᱭᱟ ᱚᱱᱟ ᱥᱟᱶᱛᱮ ᱠᱟᱹᱢᱤ ᱠᱚᱦᱚᱸ ᱚᱲᱟᱜ ᱨᱮᱱᱟᱜ ᱫᱚ ᱠᱟᱹᱢᱤ ᱜᱮᱞᱟ ᱟᱭᱳ ᱦᱚᱲ ᱠᱚᱦᱚᱸ ᱛᱤᱱᱟᱹᱜ ᱮᱠᱞᱟ ᱛᱮᱢ ᱠᱟᱹᱢᱤ ᱦᱚᱪᱚ ᱠᱚᱣᱟ ᱚᱱᱟᱛᱮ ᱜᱚᱲᱚ ᱫᱚ ᱦᱟᱸᱜ ᱞᱟᱹᱠᱛᱤ ᱠᱟᱱ ᱜᱮᱭᱟ ᱯᱟᱲᱦᱟᱜ
ᱦᱩ ᱦᱳᱭ ᱦᱳᱭ ᱮᱠᱟᱱᱛᱚ ᱜᱮ ᱞᱟᱹᱠᱛᱤ ᱜᱮᱭᱟ ᱦᱟᱸᱜ ᱟᱵᱚ ᱫᱚ ᱛᱤᱨᱞᱟᱹ ᱯᱚᱱ ᱠᱟᱱᱟ ᱵᱚᱱ ᱡᱮᱦᱮᱛᱩ ᱥᱮ
ᱦᱳᱭ ᱟᱫᱚ
ᱨᱚᱲ ᱦᱟᱸᱜ ᱚᱠᱟᱞᱮᱠᱟ ᱪᱚᱞᱤᱧ ᱟᱸᱡᱚᱢᱮᱫ ᱛᱟᱵᱮᱱᱟ ᱵᱷᱟᱹᱜᱮ ᱧᱚᱜ ᱨᱚᱲ ᱵᱮᱱ ᱥᱮ
ᱟᱸᱡᱚᱢᱚᱜ ᱠᱟᱱᱟ ᱱᱤᱛᱚᱜ ᱯᱩᱥᱴᱟᱹᱣ ᱥᱟᱹᱦᱤᱡ?
ᱦᱮᱸ ᱦᱮᱸ ᱟᱸᱡᱚᱢᱮᱜᱟ
ᱦᱩ ᱟᱫᱚ ᱞᱟᱹᱭᱮᱫᱼᱟ ᱞᱤᱧ ᱡᱮ ᱚᱲᱟᱜ ᱠᱚᱨᱮᱱᱟᱜ ᱠᱟᱹᱢᱤ ᱠᱚᱫᱚ ᱛᱟᱦᱚᱞᱮ ᱟᱵᱮᱱ ᱦᱚᱸᱵᱮᱱ ᱵᱟᱲᱟᱭ ᱜᱮᱭᱟ ᱥᱮ
ᱦᱮᱸ ᱟᱵᱚ ᱫᱚ ᱦᱟᱸᱜ ᱚᱱᱟᱛᱮ ᱛᱤᱨᱞᱟᱹ ᱦᱚᱯᱚᱱ ᱠᱟᱱᱟ ᱵᱚᱱ ᱚᱲᱟᱜ ᱠᱚᱨᱮᱱᱟᱜ ᱠᱟᱹᱢᱤ ᱠᱟᱛᱮᱜ ᱱᱟᱜ ᱟ ᱪᱟ ᱞᱟᱹᱠᱛᱤ ᱠᱟᱱᱟ ᱚᱦᱚ ᱟᱹᱵᱤᱱ ᱫᱚ ᱛᱤᱱᱟᱹᱜ ᱜᱟᱱ ᱠᱟᱹᱢᱤ ᱠᱚᱵᱤᱱ ᱵᱟᱲᱟᱭᱟ ᱥᱮ ᱵᱟᱝᱵᱤᱱ ᱵᱟᱲᱟᱭᱟ ᱮᱠᱟᱞ ᱞᱟᱠᱛᱤ ᱠᱟᱱ ᱜᱮᱭᱟ ᱪᱤᱫᱦᱚ ᱟᱨ ᱱᱚᱛᱮ ᱫᱚ ᱥᱮᱲᱟᱭᱟ ᱵᱤᱱ ᱥᱮ ᱵᱟᱵᱤᱱ ᱡᱟᱦᱟᱸ ᱠᱚ ᱦᱟᱜ ᱠᱷᱟᱱ ᱟᱵᱩ
ᱟᱞᱤᱧ ᱫᱚᱸᱦᱟᱜ ᱠᱷᱟᱜ ᱫᱚ ᱚᱲᱟᱜ ᱠᱚᱨᱮᱱᱟᱜ ᱠᱟᱹᱢᱤ ᱫᱚ ᱦᱟᱸᱜ ᱵᱟᱰᱟᱭ ᱜᱮ ᱢᱮᱱᱟᱜᱼᱟ, ᱚᱱᱟ। ᱚᱱᱠᱟᱱ ᱚᱲᱟᱜ ᱠᱟᱹᱢᱤ ᱥᱟᱶᱛᱮ ᱵᱟᱭᱨᱮ ᱨᱮᱱᱟᱜ ᱠᱚ ᱡᱮᱢᱚᱱ ᱨᱚᱦᱚᱭ ᱛᱳᱜ ᱚᱱᱟ ᱠᱚᱦᱚᱸ ᱦᱟᱸᱜ ᱵᱟᱲᱟᱭ ᱫᱚ ᱢᱮᱱᱟᱜ ᱜᱮᱭᱟ ᱟᱫᱚ ᱚᱱᱠᱟᱢ ᱱᱤᱡᱮᱨᱟᱜ ᱚᱲᱟᱜ ᱠᱚᱨᱮᱱᱟᱜ ᱜᱮ ᱟᱨ ᱵᱟᱭᱨᱮ ᱠᱟᱹᱢᱤ ᱠᱚᱫᱚ ᱦᱟᱸᱜ ᱦᱚᱲᱟᱜ ᱠᱚᱫᱚ ᱚᱱᱠᱟ ᱫᱚ ᱵᱟᱝ ᱪᱟᱞᱟᱣ ᱦᱩᱭ ᱟᱠᱟᱱᱟ᱾
ᱚᱻ᱾ ᱚᱱᱟ ᱟᱫᱚ ᱥᱮᱨ ᱢᱟᱦᱟᱜ ᱞᱟᱠᱛᱤ ᱠᱟᱱ ᱜᱮᱭᱟ᱾ ᱟᱨ ᱚᱲᱟᱜ ᱠᱚᱦᱚᱸ ᱱᱮ ᱚᱱᱠᱟ ᱚᱠᱛᱚ ᱨᱮᱠᱚ ᱪᱟᱞᱟᱜ ᱦᱚᱸ ᱞᱟᱹᱠᱛᱤ ᱜᱮᱭᱟ ᱠᱟᱹᱣᱰᱤ ᱠᱚᱨᱮᱱᱟᱜ ᱚᱵᱷᱟᱵ ᱠᱚ ᱛᱟᱦᱮᱱ ᱛᱟᱵᱚᱱ ᱜᱮᱭᱟ ᱛᱚ᱾ ᱠᱟᱹᱣᱰᱤ ᱫᱤᱭᱮ ᱟᱵᱚ ᱦᱚᱸᱵᱚᱱ ᱞᱤᱭ ᱠᱟᱛᱮᱫ ᱵᱚᱱ ᱠᱟᱹᱢᱤ ᱦᱚᱪᱟ ᱭᱟ ᱛᱚ᱾ ᱟᱫᱚ ᱥᱮᱲᱟ ᱫᱚ ᱞᱟᱹᱠᱛᱤ ᱠᱟᱱ ᱜᱮᱭᱟ᱾
ᱚᱱᱠᱟ ᱜᱮ ᱦᱟᱸᱜ, ᱦᱮᱸ ᱚᱠᱛᱚ ᱠᱚ ᱵᱟᱝ ᱢᱟᱱᱮ ᱱᱤᱡᱮᱨᱟᱜ ᱠᱚ ᱨᱚᱦᱚᱭ ᱛᱟᱦᱮᱱᱟ, ᱟᱫᱚ ᱚᱠᱛᱚ ᱠᱚ ᱵᱟᱝ ᱚᱯᱷᱥᱚᱨᱚᱜ ᱛᱟᱦᱮᱱᱟ᱾
ᱚ ᱟᱫᱚ, ᱟᱵᱮᱱᱟ ᱟᱵᱮᱱ ᱫᱚ᱾
ᱨᱚᱲ ᱦᱟᱸᱜ ᱠᱟᱴᱤᱡ ᱟᱹᱰᱤ ᱟᱥᱛᱮ ᱠᱟᱹᱴᱤᱡ ᱵᱟᱝ ᱟᱸᱡᱚᱢ ᱴᱷᱤᱠᱟᱹᱜ ᱠᱟᱱ ᱛᱟᱵᱤᱱᱟ᱾
ᱤᱭᱟᱹ ᱞᱟᱹᱭᱮᱫᱼᱟ ᱞᱤᱧ, ᱢᱟᱱᱮ ᱟᱵᱮᱱ ᱫᱚ ᱚᱠᱟ ᱯᱚᱱᱚᱛ ᱵᱮᱱ ᱯᱟᱲᱟᱜᱼᱟ, ᱟᱨ ᱚᱱᱟ ᱯᱚᱱᱚᱛ ᱚᱱᱛᱮ ᱨᱮᱫᱚ ᱢᱟᱱᱮ ᱟᱵᱚ ᱟᱹᱫᱤᱵᱟᱹᱥᱤ ᱠᱚ ᱟᱵᱚ ᱥᱟᱶᱛᱟ ᱥᱚᱢᱟᱡᱽ ᱨᱮᱱ ᱦᱚᱲ ᱠᱚᱣᱟᱜ ᱡᱩᱢᱤᱫ ᱚᱠᱟ ᱞᱮᱠᱟ? ᱢᱟᱱᱮ ᱚᱠᱟ ᱞᱮᱠᱟ ᱡᱩᱢᱤᱫ ᱵᱷᱟᱵᱛᱮ ᱡᱟᱦᱟᱱᱟᱜ, ᱡᱮᱢᱚᱱ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ, ᱜᱩᱡᱩᱜ ᱛᱟᱨᱯᱚᱨᱮ ᱱᱚᱸᱜᱼᱚᱭ ᱥᱟᱹᱫᱷᱩ ᱨᱟᱢᱪᱟᱸᱫᱽ ᱢᱩᱨᱢᱩᱣᱟᱜ ᱡᱟᱱᱟᱢ, ᱜᱩᱡᱩᱜ ᱦᱩᱞ ᱢᱟᱦᱟ ᱠᱚ, ᱡᱟᱦᱟᱱᱟᱜ ᱜᱮ ᱢᱟᱱᱮ ᱟᱵᱚᱣᱟᱜ ᱥᱟᱱᱛᱟᱲ ᱡᱟᱦᱟᱸᱭ ᱦᱩᱞᱜᱟᱹᱨᱤᱭᱟᱹ ᱠᱚᱣᱟᱜ, ᱢᱟᱱᱮ ᱡᱟᱦᱟᱸ ᱜᱚᱡ ᱯᱳᱨ ᱠᱷᱚᱱᱟᱜ ᱡᱟᱱᱟᱢ ᱢᱟᱦᱟ, ᱫᱚ ᱢᱟᱱᱮ ᱚᱠᱟ ᱞᱮᱠᱟ ᱡᱩᱢᱤᱫ ᱠᱟᱛᱮᱜ ᱯᱮ ᱯᱟᱞᱟᱣ ᱜᱮᱭᱟ, ᱥᱮ ᱚᱱᱠᱟ ᱯᱮᱨ ᱦᱮᱰᱤᱡ ᱢᱟ ᱛᱟᱦᱮᱱ ᱠᱟᱱ ᱜᱮᱭᱟ᱾ ᱟᱫᱚ ᱛᱤᱱᱟᱹᱜ ᱜᱟᱱ ᱢᱟᱱᱮ, ᱡᱩᱢᱤᱫ ᱠᱟᱛᱮᱜ ᱯᱮ ᱠᱚᱨᱟᱣ ᱜᱮᱭᱟ ᱚᱱᱟ ᱠᱚ?
ᱚᱱᱠᱟ ᱢᱟ ᱟᱹᱞᱤᱧ ᱫᱚ ᱵᱮᱝᱜᱚᱞ ᱯᱚᱱᱚᱛ ᱜᱮᱞᱤᱧ ᱯᱟᱲᱦᱟᱜ ᱠᱟᱱᱟ᱾ ᱛᱚ ᱱᱚᱸᱰᱮ ᱫᱚ ᱦᱟᱸᱜ ᱡᱮᱢᱚᱱ ᱯᱚᱱᱰᱤᱛ ᱨᱚᱜᱷᱩᱱᱟᱛᱷ ᱢᱩᱨᱢᱩ ᱫᱚ ᱩᱲᱤᱥᱥᱟ, ᱢᱮᱱᱠᱷᱟᱱ ᱟᱵᱚ ᱵᱮᱝᱜᱚᱞ ᱢᱟᱱᱮ ᱱᱚᱣᱟ ᱵᱮᱝᱜᱚᱞ ᱨᱮᱦᱚᱸ ᱦᱟᱸᱜ, ᱢᱟᱱᱮ ᱯᱚᱱᱰᱤᱛ ᱨᱚᱜᱷᱩᱱᱟᱛᱷ ᱢᱩᱨᱢᱩᱣᱼᱟᱜ ᱫᱚ ᱡᱟᱱᱟᱢ ᱢᱟᱦᱟ ᱟᱨ ᱜᱩᱨ ᱢᱟᱦᱟ ᱫᱚ ᱚᱱᱠᱟᱜᱮ ᱡᱷᱚᱛᱚ ᱦᱚᱲ ᱢᱟᱱᱮ ᱡᱮᱦᱮᱛᱩ ᱚᱱᱟ ᱫᱚ ᱟᱵᱚ ᱥᱟᱱᱛᱟᱲ ᱢᱟᱱᱮ ᱚᱞᱪᱤᱠᱤ ᱨᱮᱱᱟᱜ ᱚᱞᱪᱤᱠᱤ ᱢᱟᱱᱮ ᱮᱛᱚᱦᱚᱵ ᱞᱮᱜᱼᱟᱭ ᱛᱚ ᱩᱱᱤᱭᱟᱜ ᱫᱚ ᱦᱟᱸᱜ ᱢᱟᱱᱟᱣ ᱛᱮᱜᱮ ᱮᱠᱟᱞ ᱜᱮ ᱞᱟᱹᱠᱛᱤ ᱠᱟᱱ ᱜᱮᱭᱟ᱾ ᱚᱱᱟ ᱥᱟᱶᱛᱮ ᱥᱟᱹᱫᱷᱩ ᱨᱟᱢᱪᱟᱸᱫᱽ ᱢᱩᱨᱢᱩ ᱩᱱᱤ ᱦᱟᱸᱜ, ᱦᱚᱸ ᱟᱵᱚ ᱥᱟᱶᱛᱟ ᱤᱫᱤ ᱠᱟᱛᱮᱜ ᱟᱹᱰᱤ ᱜᱟᱱᱜᱮ ᱞᱟᱹᱠᱛᱤᱭᱟᱱᱟᱜ ᱠᱚ ᱠᱟᱹᱢᱤᱭ ᱟᱠᱟᱫᱟ ᱛᱚ᱾ ᱩᱱᱤ ᱭᱟᱜ ᱦᱚᱸ ᱡᱟᱱᱟᱢ, ᱜᱩᱨᱢᱟᱦᱟ ᱠᱚᱫᱚ ᱢᱟᱱᱟᱣ ᱜᱮ ᱞᱟᱹᱠᱛᱤ ᱠᱟᱱ ᱛᱟᱭᱟ᱾ ᱚᱱᱠᱟᱜᱮ ᱦᱟᱸᱜ ᱟᱨ ᱡᱩᱢᱤᱫ ᱠᱚᱫᱚ ᱧᱮᱞᱚᱜ ᱜᱮᱭᱟ ᱵᱷᱟᱜᱤ ᱜᱮ ᱚᱱᱟᱜᱮ᱾ ᱟᱵᱚᱣᱟᱜ ᱥᱟᱶᱛᱟ ᱞᱟᱹᱜᱤᱫ, ᱡᱟᱦᱟᱸᱭ ᱠᱚᱠᱚ ᱠᱟᱹᱢᱤᱭ ᱠᱟᱫᱟ ᱩᱱᱠᱩᱣᱟᱜ ᱱᱚᱝᱠᱟᱱ ᱞᱟᱹᱠᱛᱤᱭᱟᱱ ᱢᱟᱦᱟ ᱥᱮ ᱜᱩᱨ ᱢᱟᱦᱟ ᱥᱮ ᱡᱟᱱᱟᱢ ᱢᱟᱦᱟ ᱠᱚᱫᱚ ᱠᱚᱨᱟᱣ ᱞᱟᱹᱠᱛᱤ ᱜᱮ ᱠᱟᱱᱟ, ᱟᱹᱞᱤᱧᱟᱜ ᱢᱮᱱ ᱛᱮᱫᱚ᱾
ᱟᱹᱰᱤ ᱱᱟᱯᱟᱭ ᱟᱹᱰᱤ ᱡᱷᱚᱠ ᱵᱤᱱ ᱞᱮᱭ ᱯᱷᱩᱴᱤᱞ ᱠᱮᱫᱮᱜᱼᱟ, ᱡᱮ ᱱᱚᱜᱼᱚᱭ ᱮᱠᱟᱱᱛᱚ ᱜᱮ ᱦᱟᱸᱜ ᱞᱟᱹᱠᱛᱤ ᱠᱟᱱ ᱜᱮᱭᱟ᱾ ᱟᱫᱚ ᱞᱟᱹᱭᱮᱫᱼᱟ ᱞᱤᱧ ᱡᱮ ᱥᱟᱹᱫᱷᱩ ᱨᱟᱢᱪᱟᱸᱫᱽ ᱢᱩᱨᱢᱩ ᱧᱩᱛᱩᱢ ᱛᱮ ᱢᱤᱫᱴᱟᱝ ᱡᱮᱜᱮᱛ ᱜᱟᱲ ᱡᱮᱜᱮᱛ ᱵᱤᱫᱽᱫᱟᱹᱜᱟᱲ ᱢᱟᱱᱮ ᱟᱸᱡᱚᱢ ᱠᱟᱜᱼᱟ ᱞᱤᱧ ᱟᱫᱚ ᱚᱱᱟ ᱡᱮᱜᱮᱛ ᱵᱤᱨᱫᱟᱹᱜᱟᱲ ᱫᱚ ᱚᱠᱟ ᱯᱚᱱᱚᱛ ᱨᱮ ᱛᱷᱟᱯᱚᱱ ᱢᱮᱱᱟᱜᱼᱟ ᱟᱨ ᱞᱟᱹᱭᱟᱠᱚ ᱵᱟᱝᱢᱟ ᱚᱱᱟ ᱡᱮᱜᱮᱛ ᱵᱤᱫᱽᱫᱟᱹᱜᱟᱲ ᱨᱮ ᱢᱟᱱᱮ ᱟᱵᱚ ᱚᱞᱪᱤᱠᱤ ᱦᱚᱨᱚᱯ ᱛᱮ ᱢᱟᱱᱮ ᱚᱞᱚᱜ ᱯᱟᱲᱦᱟᱜ ᱠᱚ ᱢᱟᱱᱮ ᱟᱹᱰᱤ ᱪᱟᱹᱞᱩ ᱠᱟᱱᱟ ᱦᱟᱸᱜ ᱟᱫᱚ ᱡᱩᱫᱤ ᱟᱵᱮᱱᱟᱜ ᱚᱱᱠᱟ ᱵᱟᱰᱟᱭ ᱢᱮᱱᱟᱜ ᱛᱟᱵᱮᱱᱟ ᱚᱠᱟ ᱛᱷᱟᱯᱚᱱ ᱨᱮ ᱚᱠᱟ ᱯᱚᱱᱚᱛ ᱨᱮ ᱛᱷᱟ ᱯᱚᱱ ᱢᱮᱱᱟᱜ ᱟ ᱟᱫᱚ ᱱᱟᱥᱮᱱᱟᱜ ᱟᱹᱞᱤᱧ ᱦᱚᱸ ᱵᱟᱰᱟᱭ ᱥᱟᱱᱟᱭᱮᱫ ᱞᱤᱧᱟᱹ ᱵᱟᱰᱟᱭ ᱵᱟᱹᱱᱩᱜ ᱛᱟᱹᱞᱤᱧᱟ ᱠᱩᱠᱞᱤ ᱞᱤᱧ ᱫᱚᱦᱚᱭᱮᱫᱼᱟ ᱞᱟᱹᱭᱵᱤᱱ ᱢᱟ
ᱟᱪᱪᱷᱟ ᱚᱱᱟ ᱥᱟᱟᱹᱫᱷᱩ ᱨᱟᱢᱪᱟᱸᱫᱽ ᱢᱩᱨᱢᱩ ᱡᱮᱜᱮᱛ ᱵᱤᱨᱫᱟᱹ ᱜᱟᱲ ᱫᱚ ᱦᱟᱸᱜ ᱱᱚᱣᱟ ᱵᱮᱝᱜᱚᱞ ᱯᱚᱱᱚᱛ ᱡᱷᱟᱲᱜᱨᱟᱢ ᱡᱮᱞᱟ ᱵᱮᱱ ᱟᱸᱡᱚᱢ ᱟᱠᱟᱫ ᱞᱮ ᱠᱷᱟᱱ ᱚᱱᱟ ᱡᱷᱟᱲᱜᱨᱟᱢ ᱡᱮᱞᱟ ᱨᱮᱜᱮ ᱢᱮᱱᱟᱜᱼᱟ ᱦᱩ ᱚᱸᱰᱮ ᱦᱚᱸ ᱦᱟᱜ ᱱᱚᱜᱼᱚᱭ ᱦᱩᱭᱩᱜ ᱠᱟᱱᱟ ᱵᱟᱨ ᱥᱮᱨᱢᱟ ᱜᱟᱱ ᱟᱵᱚ ᱥᱟᱱᱛᱟᱲᱤ ᱯᱟᱹᱨᱥᱤ ᱛᱮ ᱚᱞᱚᱜ ᱯᱟᱲᱦᱟᱣ ᱫᱚ ᱪᱟᱹᱞᱩ ᱠᱟᱱᱟ ᱚᱱᱠᱟ ᱫᱚ ᱦᱟᱸᱜ ᱢᱤᱫᱴᱟᱝ ᱢᱟᱱᱮ ᱯᱳᱭᱞᱳ ᱡᱟᱦᱟᱸ ᱪᱟᱹᱞᱩ ᱠᱟᱱᱟ ᱚᱱᱟ ᱥᱮᱨᱢᱟ ᱨᱮᱱ ᱫᱚ ᱦᱟᱸᱜ ᱠᱚ ᱠᱚᱢᱯᱤᱞᱤᱴ ᱠᱟᱫᱟ ᱟᱨ ᱦᱤᱛᱚᱜ ᱦᱚᱸ ᱟᱨ ᱪᱟᱞᱟᱜ ᱠᱟᱱ ᱜᱮᱭᱟ ᱟᱨ ᱦᱟᱯᱮᱱ ᱫᱤᱱ ᱨᱮᱦᱚᱸ ᱚᱱᱟ ᱫᱚ ᱛᱟᱦᱮᱱ ᱜᱮᱭᱟ ᱦᱟᱜ
ᱚ ᱦᱚᱭᱛᱚ ᱢᱟᱱᱮ ᱟᱹᱰᱤ ᱜᱚᱨᱚᱵᱟᱱᱟᱜ ᱵᱩᱡᱷᱟᱹᱜ-ᱟ ᱠᱟᱱᱟ ᱡᱮ ᱟᱵᱚ ᱦᱚᱜᱼᱚᱭ ᱵᱮᱝᱜᱚᱞ ᱯᱚᱱᱚᱛ ᱨᱮ ᱦᱚᱜ-ᱚᱭ ᱵᱮᱱ ᱞᱟᱹᱭ ᱠᱮᱫ-ᱟ ᱡᱟᱦᱟᱸ ᱪᱮᱛᱟ ᱡᱷᱟᱲᱜᱨᱟᱢ ᱰᱤᱥᱴᱤᱠ ᱥᱮ ᱡᱮᱞᱟ ᱨᱮᱦᱟᱸᱜ ᱯᱚᱱᱚᱛ ᱨᱮ ᱦᱟᱸᱜ ᱛᱷᱟᱯᱚᱱ ᱢᱮᱱᱟᱜ-ᱟ ᱟᱫᱚ ᱟᱹᱰᱤ ᱱᱟᱯᱟᱭ ᱚᱞᱚᱜ ᱯᱟᱲᱦᱟᱣ ᱪᱟᱞᱟᱜ ᱠᱟᱱᱟ
ᱦᱮᱸ
ᱟᱹᱰᱤ ᱵᱷᱟᱜᱮ ᱵᱩᱡᱷᱟᱹᱜ
ᱟᱭᱳ ᱟᱲᱟᱝ ᱛᱮ ᱚᱞᱚᱜ ᱯᱟᱲᱦᱟᱣ ᱫᱚ ᱚᱠᱚᱭ ᱵᱟᱭ ᱠᱩᱥᱤᱭᱟᱜ-ᱟ ᱚᱱᱟ ᱫᱚ ᱜᱚᱨᱚᱵᱽ ᱟᱱᱟᱜ ᱠᱟᱛᱷᱟ ᱜᱮ ᱠᱟᱱ ᱜᱮᱭᱟ ᱟᱨ ᱚᱱᱟ ᱥᱟᱶᱛᱮ ᱤᱥᱠᱩᱞ ᱠᱚᱞᱮᱡᱽ ᱠᱚᱦᱚᱸ ᱢᱮᱱᱟᱜ ᱜᱮᱭᱟ ᱟᱨ ᱧᱮᱞᱚᱜ ᱠᱟᱱᱟ ᱜᱚᱴᱟ ᱜᱮ ᱦᱟᱸᱜ ᱱᱤᱛᱚᱜ ᱫᱚ ᱟᱵᱚᱣᱟᱜ ᱥᱟᱱᱛᱟᱲ ᱟᱭᱳ ᱟᱲᱟᱝ ᱛᱮ ᱚᱞᱚᱜ ᱯᱟᱲᱦᱟᱣ ᱫᱚ ᱪᱟᱹᱞᱩ ᱠᱟᱱᱟ
ᱦᱳᱭ ᱛᱚ ᱟᱫᱚ ᱡᱟᱦᱟᱸ ᱦᱟᱸᱜ ᱟᱵᱚ ᱦᱟᱜ ᱵᱚᱱ ᱢᱮᱛᱟᱜ ᱠᱟᱱᱟ ᱠᱟᱛᱷᱟ ᱛᱮ ᱦᱟᱸᱜ ᱫᱚᱥ ᱴᱟᱠᱟᱜ ᱟᱵᱚᱣᱟᱜ ᱥᱟᱱᱛᱟᱲ ᱛᱮᱫᱚ ᱦᱟᱸᱜ ᱪᱮᱫ ᱵᱚᱱ ᱢᱮᱛᱟᱜ-ᱟ ᱡᱩᱫᱤ ᱵᱤᱱ ᱵᱟᱰᱟᱭ ᱠᱷᱟᱱ ᱞᱟᱹᱭ ᱥᱚᱫᱚᱨ ᱞᱮᱠᱷᱟᱱ ᱵᱷᱟᱹᱜᱤ ᱞᱤᱧ ᱵᱩᱡᱷᱟᱹᱣ ᱠᱮᱭᱟ
ᱵᱷᱟᱹᱜᱤ ᱴᱷᱤᱠ ᱵᱟᱝ ᱟᱸᱡᱚᱢ ᱞᱮᱱ ᱛᱟᱹᱵᱤᱱᱟ ᱟᱨ ᱢᱤᱫ ᱫᱷᱟᱣ ᱵᱤᱱ ᱞᱟᱹᱭ ᱞᱮᱠᱷᱟᱱ ᱱᱟᱯᱟᱭ ᱠᱚᱜ-ᱟ
ᱞᱟᱹᱭᱮᱜ-ᱟ ᱞᱤᱧ ᱡᱮ ᱡᱟᱦᱟᱸ ᱫᱚᱥ ᱴᱟᱠᱟ ᱢᱟᱱᱮ ᱫᱤᱠᱩ ᱠᱟᱛᱷᱟ ᱛᱮᱵᱚᱱ ᱞᱟᱹᱭᱟ ᱦᱟᱸᱜ ᱯᱩᱭᱥᱟᱹ ᱱᱤᱭᱟᱹ ᱟᱫᱚ ᱚᱱᱟᱫᱚ ᱟᱵᱚ ᱥᱟᱱᱛᱟᱲ ᱛᱮᱫᱚ ᱢᱟ ᱦᱟᱜ ᱵᱟᱹᱞᱤᱧ ᱵᱟᱰᱟᱭᱟ ᱪᱮᱫ ᱠᱚ ᱢᱮᱛᱟᱜ-ᱟ ᱟᱫᱚ ᱛᱤᱱᱟᱹᱜ ᱠᱚ ᱢᱮᱛᱟᱜ-ᱟ ᱟᱵᱚ ᱥᱟᱱᱛᱟᱲ ᱛᱮᱫᱚ
ᱫᱚᱥ ᱴᱟᱠᱟ ᱫᱚ ᱱᱟᱦᱜ ᱚᱱᱟ ᱫᱚ ᱜᱮᱞ ᱴᱟᱠᱟ ᱡᱟᱦᱟᱸ ᱫᱚ ᱢᱤᱫ ᱵᱟᱨ ᱠᱷᱚᱱ ᱮᱦᱚᱵ ᱠᱟᱛᱮ ᱜᱮᱞ ᱚᱱᱟᱫᱚ ᱜᱮᱞ ᱴᱟᱠᱟ ᱠᱚ ᱞᱟᱹᱭᱟ
ᱚ ᱟᱹᱰᱤ ᱱᱟᱯᱟᱭ ᱵᱟᱹᱞᱤᱧ ᱵᱟᱰᱟᱭ ᱠᱟᱱ ᱛᱟᱦᱮᱱᱟ ᱞᱟᱹᱭ ᱠᱮᱫ-ᱟ ᱵᱮᱱ ᱥᱮᱬᱟᱣᱟᱱᱟᱞᱤᱧ
ᱟᱪᱷᱟ ᱫᱚ ᱟᱹᱵᱤᱱ ᱫᱚ ᱢᱟᱱᱮ ᱚᱞ ᱪᱤᱠᱤ ᱠᱚᱫᱚ ᱦᱟᱸᱜ ᱩᱱᱟᱹᱜ ᱫᱚ ᱢᱚᱱᱮ ᱦᱩᱭᱩᱜ ᱠᱟᱱᱟ ᱵᱟᱰᱟᱭ ᱵᱟᱹᱱᱩᱜ ᱛᱟᱵᱤᱱᱟ
ᱦᱮᱸ ᱫᱟᱹᱭ ᱚᱝᱠᱟᱜᱮ ᱦᱟᱸᱜ ᱢᱟᱱᱮ ᱚᱱᱠᱟ ᱫᱚ ᱦᱟᱸᱜ ᱵᱟᱰᱟᱭ ᱵᱟᱹᱱᱩᱜ ᱛᱟᱹᱞᱤᱧᱟ ᱟᱫᱚ ᱚᱱᱟ ᱠᱷᱟᱹᱛᱤᱨ ᱢᱮᱱ ᱤᱪᱷᱟᱹ ᱫᱚ ᱢᱮᱱᱟᱜ ᱛᱟᱞᱤᱧᱟ ᱟᱫᱚ ᱚᱱᱠᱟ ᱵᱟᱰᱟᱭ ᱵᱟᱹᱱᱩᱜ ᱨᱮᱦᱚᱸ ᱟᱫᱚ ᱚᱱᱟ ᱠᱷᱟᱹᱛᱤᱨ ᱠᱩᱠᱞᱤ ᱞᱤᱧ ᱫᱚᱦᱚ ᱠᱮᱫ-ᱟ ᱟᱹᱰᱤ ᱪᱚᱨᱚᱠᱞᱤᱧ ᱵᱩᱡᱷᱟᱹᱣ ᱠᱮᱫ-ᱟ ᱞᱟᱹᱭᱟᱫ ᱞᱤᱧᱟ ᱵᱮᱱ
ᱦᱮᱸ ᱟᱫᱚ ᱱᱤᱛᱚᱜ ᱫᱚ ᱦᱟᱸᱜ ᱢᱟᱱᱮ ᱡᱚᱛᱚ ᱦᱚᱲ ᱜᱮ ᱦᱮᱸᱥᱮ ᱨᱤᱠᱟᱹ ᱦᱩᱭᱩᱜ ᱠᱟᱱᱟ ᱡᱮ ᱡᱚᱛᱚ ᱦᱚᱲᱜᱮ ᱚᱱᱟ ᱚᱞ ᱪᱤᱠᱤ ᱫᱚ ᱦᱟᱸᱜ ᱥᱮᱬᱟ ᱞᱟᱹᱠᱛᱤ ᱛᱚ ᱟᱹᱵᱤᱱ ᱦᱚᱸ ᱠᱩᱨᱩᱢᱩᱴᱩᱭ ᱵᱤᱱ ᱥᱮᱬᱟ ᱠᱟᱜ ᱫᱚ ᱱᱟᱯᱟᱭ ᱠᱟᱱ ᱱᱟᱯᱟᱭ ᱜᱮᱭᱟ
ᱦᱩᱸ ᱦᱚᱭ ᱦᱚᱭ ᱛᱤᱱᱟᱹᱜ ᱮ ᱟᱹᱰᱤ ᱱᱟᱯᱟᱭ ᱞᱤᱧ ᱵᱩᱡᱷᱟᱹᱣ ᱠᱮᱫ-ᱟ ᱡᱮ ᱞᱟᱹᱭ ᱠᱮᱫ-ᱟ ᱵᱤᱱ ᱱᱚᱜ-ᱚᱭ ᱥᱮᱬᱟ ᱠᱩᱨᱩᱢᱩᱴᱩ ᱦᱩ ᱥᱮᱬᱟ ᱠᱟᱜ ᱵᱤᱱ ᱟᱫᱚ ᱟᱨᱦᱚᱸ ᱟᱹᱞᱤᱧ ᱞᱤᱧ ᱞᱟᱹᱭ ᱠᱮᱫ-ᱟ ᱚᱱᱟ ᱡᱟᱦᱟᱸ ᱵᱚᱱ ᱞᱟᱹᱭᱟ ᱥᱚᱢ ᱢᱚᱝᱜᱚᱞ, ᱵᱩᱫᱷ, ᱵᱤᱨᱚᱥ ᱯᱩᱛᱤ ᱚᱱᱟ ᱠᱚᱫᱚ ᱡᱩᱫᱤ ᱵᱤᱱ ᱵᱟᱰᱟᱭ ᱠᱷᱟᱱ ᱢᱟᱱᱮ ᱱᱟᱯᱟᱭ ᱠᱚᱜᱼᱟ ᱢᱟᱱᱮ ᱟᱵᱚ ᱦᱚᱲ ᱛᱮᱫᱚ ᱪᱮᱫ ᱠᱚᱠᱚ ᱢᱮᱛᱟᱜᱼᱟ ᱢᱟᱱᱮ ᱚᱠᱟ ᱚᱠᱟ ᱵᱟᱨ ᱠᱚᱠᱚ ᱢᱮᱛᱟᱜ ᱛᱮ
ᱚᱱᱠᱟ ᱫᱚ ᱦᱟᱸᱜ ᱢᱟᱱᱮ ᱨᱚᱵᱤᱵᱟᱨ ᱠᱷᱚᱱ ᱡᱟᱦᱟᱸ ᱮᱛᱚᱦᱚᱵᱚᱜᱼᱟ ᱚᱱᱠᱟ ᱫᱚ ᱥᱤᱸᱜᱤ ᱚᱛᱮ, ᱵᱟᱞᱮ, ᱥᱟᱹᱜᱩᱱ, ᱥᱟᱹᱨᱫᱤ, ᱡᱟᱹᱨᱩᱢ, ᱧᱩᱦᱩᱢ, ᱧᱩᱦᱩᱢ, ᱨᱮᱦᱟᱸᱜ ᱢᱩᱪᱟᱹᱫᱚᱜ ᱠᱟᱱᱟ ᱚᱱᱟ ᱫᱚ ᱥᱚᱱᱤᱵᱟᱨ ᱯᱟᱲᱟᱜ ᱠᱟᱱᱟ᱾
ᱦᱚᱸ ᱟᱹᱰᱤ ᱱᱟᱯᱟᱭ ᱵᱩᱡᱷᱟᱹᱣ ᱫᱟᱲᱮᱭᱟᱫᱟᱜ ᱟᱹᱞᱤᱧ ᱡᱮ ᱦᱚᱸᱜᱼᱚᱭ ᱛᱤᱱᱟᱹᱜ ᱪᱚᱨᱚᱠ ᱵᱤᱱ ᱞᱟᱹᱭᱟᱫ ᱞᱤᱧᱟᱹ ᱡᱮ ᱥᱚᱱᱤᱵᱟᱨ ᱫᱚ ᱦᱟᱸᱜ ᱪᱮᱫ ᱵᱤᱱ ᱞᱟᱹᱭ ᱠᱮᱫᱼᱟ᱾
ᱧᱩᱦᱩᱢ ᱢᱟᱦᱟ ᱦᱟᱸᱜ
ᱧᱩᱦᱩᱢ ᱢᱟᱦᱟ ᱦᱟᱸᱜ ᱟᱫᱚ ᱵᱟᱰᱟᱭ ᱵᱟᱹᱱᱩᱜᱼᱟ ᱵᱷᱟᱹᱜᱤ ᱞᱤᱧ ᱵᱩᱡᱷᱟᱹᱣ ᱠᱮᱫᱼᱟ ᱞᱟᱹᱭ ᱠᱮᱫᱮᱜᱼᱟ ᱵᱤᱱ᱾
ᱟᱫᱚ ᱪᱮᱫ ᱞᱮᱠᱟ ᱢᱟᱱᱮ ᱱᱟᱯᱟᱭ ᱚᱱᱮ ᱢᱟᱱᱮ ᱱᱟᱯᱟᱭ ᱜᱮᱵᱤᱱ ᱟᱸᱡᱚᱢ ᱠᱮᱫᱟ ᱛᱚ ᱚᱱᱟ ᱧᱩᱛᱩᱢ ᱠᱚ
ᱦᱮᱸ ᱢᱟᱱᱮ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱡᱮ ᱟᱵᱚ ᱢᱟᱱᱮ ᱥᱟᱱᱛᱟᱲᱤ ᱯᱟᱹᱨᱤᱥ ᱛᱮᱦᱚᱸ ᱱᱚᱜ-ᱼᱚᱭ ᱟᱵᱚ ᱱᱚᱝᱠᱟ ᱵᱚᱱ ᱢᱮᱛᱟᱜᱼᱟ ᱟᱵᱚ ᱦᱚᱲ ᱵᱷᱟᱥᱟ ᱛᱮᱫᱚ ᱦᱚᱲᱟᱜ ᱠᱟᱛᱷᱟ ᱛᱮᱫᱚ᱾ ᱫᱤᱠᱩᱣᱟᱜ ᱠᱟᱛᱷᱟ ᱛᱮᱫᱚ ᱢᱟ ᱦᱟᱜ ᱡᱚᱛᱚ ᱦᱚᱲ ᱜᱮᱵᱚᱱ ᱵᱟᱰᱟᱭᱟ ᱟᱫᱚ ᱟᱵᱚ ᱦᱚᱲ ᱢᱟᱛᱚ ᱩᱱᱟᱹᱜ ᱵᱟᱵᱚᱱ ᱵᱟᱰᱟᱭᱟ ᱡᱮᱢᱚᱱ ᱚᱱᱟ ᱛᱟᱞᱟᱨᱮ ᱦᱟᱸᱜ ᱢᱮᱱᱟᱜ ᱞᱤᱧᱟᱹ ᱟᱹᱞᱤᱧ ᱟᱹᱞᱤᱧ ᱟᱫᱚ ᱛᱮᱦᱮᱧ ᱞᱤᱧ ᱥᱮᱬᱟᱣᱱᱟ ᱟᱹᱰᱤ ᱱᱟᱯᱟᱭ᱾
ᱚᱱᱠᱟᱜᱮ ᱦᱟᱸᱜ ᱟᱫᱚ ᱚᱱᱟ ᱡᱟᱦᱟᱸ ᱩᱸ ᱜᱮᱞᱵᱟᱨ ᱪᱟᱸᱫᱚ ᱚᱱᱟ ᱦᱚᱸ ᱦᱟᱸᱜ ᱚᱱᱠᱟᱜᱮ ᱢᱮᱱᱟᱜᱼᱟ ᱾ ᱟᱫᱚ ᱟᱨ ᱯᱟᱹᱨᱤᱥ ᱠᱚᱫᱚ ᱟᱹᱵᱤᱱ ᱫᱚ ᱚᱠᱟ ᱯᱟᱹᱨᱤᱥ ᱠᱚᱵᱤᱱ ᱠᱩᱥᱤᱭᱟᱜ ᱜᱮᱭᱟ?
ᱩᱸᱻ ᱯᱟᱹᱨᱤᱥ ᱠᱚᱫᱚ ᱦᱟᱸᱜ ᱟᱹᱞᱤᱧ ᱫᱚ ᱦᱟᱸᱜ ᱚᱱᱟ ᱩᱸᱻ ᱤᱭᱟᱹᱞᱤᱧ ᱠᱩᱥᱤᱭᱟᱜᱼᱟ᱾ ᱚᱸᱻ ᱥᱚᱨᱮᱱ ᱞᱤᱧ ᱠᱩᱥᱤᱭᱟᱜᱼᱟ ᱦᱟᱸᱜ ᱟᱨ ᱢᱟᱹᱱᱰᱤ, ᱢᱩᱨᱢᱩ, ᱠᱚ ᱢᱟᱱᱮ ᱟᱵᱚᱣᱟᱜ ᱛᱮᱫᱚ ᱦᱟᱸᱜ ᱡᱚᱛᱚ ᱞᱮᱠᱟ ᱜᱮᱞᱤᱧ ᱠᱩᱥᱤᱭᱟᱜᱼᱟ ᱾ ᱠᱩᱥᱤ ᱢᱟᱞᱤᱧ ᱠᱩᱥᱤᱭᱟᱜ ᱜᱮ ᱟᱫᱚ ᱟᱵᱩ ᱦᱚᱲ ᱠᱟᱛᱷᱟ ᱛᱮ ᱪᱮᱫ ᱠᱚ ᱢᱮᱛᱟᱜᱼᱟ᱾ ᱵᱟᱹᱞᱤᱧ ᱵᱟᱰᱟᱭᱟ ᱾ ᱟᱫᱚ ᱵᱷᱟᱜᱮ ᱞᱤᱧ ᱵᱩᱡᱷᱟᱹᱣ ᱠᱮᱜᱼᱟ ᱾ ᱟᱫᱚ ᱡᱚᱫᱤ ᱱᱚᱣᱟ ᱦᱚᱸᱵᱮᱱ ᱵᱟᱰᱟᱭ ᱠᱷᱟᱱ ᱫᱚᱻ ᱚᱸ ᱡᱮ ᱪᱮᱫ ᱠᱚ ᱢᱮᱛᱟᱜᱼᱟ ᱟᱵᱚ ᱦᱚᱲᱛᱮ ᱡᱮᱢᱚᱱ ᱞᱟᱦᱟᱨᱮᱵᱮᱱ ᱞᱟᱹᱭᱟᱫ ᱞᱤᱧᱟ ᱡᱮ ᱡᱟᱹᱨᱩᱢ ᱢᱟᱦᱟ ᱠᱚ ᱪᱮᱫ ᱠᱚ ᱥᱟᱹᱨᱫᱤ ᱢᱟᱦᱟ ᱠᱚ ᱟᱫᱚ ᱱᱚᱣᱟ ᱦᱚᱸ ᱡᱩᱫᱤ ᱯᱟᱹᱨᱤᱥ ᱵᱮᱱ ᱵᱟᱰᱟᱭ ᱠᱷᱟᱱ ᱫᱚ ᱡᱩᱫᱤ ᱵᱮᱱ ᱞᱟᱹᱭ ᱥᱚᱫᱚᱨ ᱠᱷᱟᱱ ᱱᱟᱯᱟᱭ ᱠᱚᱜᱼᱟ᱾
ᱯᱟᱹᱨᱤᱥ ᱫᱚ ᱦᱟᱸᱜ ᱱᱚᱣᱟ ᱜᱮ ᱯᱟᱹᱨᱤᱥ ᱫᱚ ᱱᱚᱣᱟ ᱜᱮᱠᱚ ᱞᱟᱹᱭᱟ ᱡᱟᱦᱟᱸ ᱫᱚ ᱟᱵᱚᱣᱟᱜ ᱢᱟᱱᱮ ᱡᱟᱦᱟᱸ ᱵᱚᱱ ᱞᱟᱹᱭᱟ ᱴᱟᱭᱴᱮᱞ ᱚᱱᱟ ᱱᱤᱭᱟᱹ ᱦᱟᱸᱜ ᱯᱟᱹᱨᱤᱥ ᱫᱚ ᱚᱱᱠᱟ ᱜᱮᱞᱵᱟᱨ ᱜᱚᱴᱟᱝ ᱦᱚᱸ ᱚᱱᱟ ᱦᱚᱸ ᱯᱟᱹᱨᱤᱥ ᱢᱮᱱᱟᱜ ᱛᱟᱵᱚᱱᱟ ᱟᱫᱚ ᱚᱠᱟ ᱵᱟᱨᱭᱟ ᱯᱮᱭᱟ ᱜᱟᱱ ᱯᱟᱹᱨᱤᱥ ᱫᱚᱦᱟᱸᱜ ᱱᱤᱛᱚᱜ ᱫᱚ ᱟᱫ ᱤᱫᱤᱜ ᱠᱟᱱᱟ ᱛᱚ ᱾ ᱚᱠᱟ ᱠᱚᱨᱮ ᱦᱚᱸ ᱩᱱᱠᱩ ᱦᱚᱸ ᱢᱟᱱᱮ ᱚᱱᱟ ᱯᱟᱹᱨᱤᱥ ᱨᱮᱱ ᱦᱚᱲ ᱢᱮᱱᱟᱜ ᱠᱚᱣᱟ ᱡᱟᱦᱟᱸ ᱫᱚ ᱰᱚᱴᱠᱟ ᱠᱚ ᱞᱟᱹᱭᱟ ᱟᱨ ᱢᱤᱫᱴᱟᱝ ᱦᱟᱸᱜ ᱟᱹᱞᱤᱧ ᱦᱚᱸ ᱵᱟᱭᱮᱴᱤᱠ ᱵᱟᱹᱞᱤᱧ ᱫᱤᱥᱟᱹᱭᱮᱜᱼᱟ᱾
ᱟ
ᱦᱮᱸ ᱟᱫᱚ ᱛᱩᱸᱜ ᱟᱹᱞᱤᱧ
ᱦᱮᱸ ᱟᱸᱡᱚᱢᱮᱜᱼᱟ ᱠᱟᱹᱫᱟᱹᱧ
ᱦᱳᱭ ᱚᱱᱠᱟᱜᱮ ᱦᱟᱸᱜ ᱟᱨ ᱫᱤᱠᱟᱹᱭ ᱵᱤᱱ ᱟᱹᱵᱤᱱ ᱦᱚᱸ ᱟᱵᱚᱣᱟᱜ ᱱᱚᱣᱟ ᱛᱤᱱᱟᱹᱜ ᱢᱟᱱᱮ ᱯᱟᱥᱱᱟᱜᱼᱟ ᱱᱚᱣᱟ ᱚᱞ ᱪᱤᱠᱤ ᱩᱱᱟᱹᱜ ᱜᱮ ᱦᱟᱸᱜ ᱡᱟᱦᱟᱸ ᱫᱚ ᱜᱩᱨᱩ ᱜᱚᱢᱠᱮᱭᱟᱜ ᱧᱩᱛᱩᱢ ᱦᱚᱸ ᱚᱱᱟ ᱥᱟᱶᱛᱮ ᱯᱟᱥᱱᱟᱜ ᱛᱟᱭᱟ ᱡᱚᱛᱚ ᱠᱚ ᱵᱟᱰᱟᱭ ᱧᱟᱢ ᱫᱟᱲᱮᱭᱟᱜᱼᱟ᱾ ᱡᱮ ᱟᱵᱚᱣᱟᱜ ᱟᱭᱳ ᱟᱲᱟᱝ ᱢᱮᱱᱛᱮ ᱦᱚᱸ ᱚᱞᱪᱤᱠᱤ ᱢᱮᱱᱟᱜᱼᱟ ᱢᱮᱱᱛᱮ ᱾
ᱦᱩᱸ ᱦᱳᱭ ᱦᱳᱭ ᱚᱱᱟ ᱢᱟ ᱦᱟᱸᱜ ᱮᱠᱟᱞ ᱜᱮ ᱞᱟᱹᱠᱛᱤ ᱠᱟᱱ ᱛᱟᱵᱚᱱ ᱜᱮᱭᱟ ᱡᱮ ᱜᱩᱱᱩ ᱜᱩᱨᱩ ᱜᱚᱢᱠᱮ ᱫᱚ ᱦᱟᱸᱜ ᱟᱹᱰᱤ ᱟᱭᱢᱟ ᱦᱚᱲ ᱜᱮᱵᱚᱱ ᱩᱨᱩᱢᱮᱭᱟ ᱟᱫᱚ ᱩᱱᱤᱭᱟᱜ ᱠᱟᱹᱢᱤ ᱠᱚ ᱪᱮᱫ? ᱚᱠᱟᱨᱮᱱ ᱠᱟᱱᱟᱭ ᱚᱱᱟ ᱢᱚᱛᱚ ᱦᱟᱸᱜ ᱩᱱᱟᱹᱜ ᱵᱟᱰᱟᱭ ᱵᱟᱹᱱᱩᱜᱼᱟ ᱾ ᱟᱫᱚ ᱵᱟᱰᱟᱭ ᱦᱚᱸ ᱞᱟᱹᱠᱛᱤ ᱠᱟᱱ ᱜᱮᱭᱟ᱾ ᱟᱫᱚ ᱚᱸᱻ ᱚᱱᱠᱟ ᱞᱮᱠᱟ ᱢᱟᱦᱟᱸᱜ ᱟᱹᱞᱤᱧ ᱵᱟᱞᱤᱧ ᱵᱟᱰᱟᱭᱟ ᱟᱫᱚ ᱡᱩᱫᱤ